ᱦᱮᱸ
ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ
ᱚ ᱦᱮᱸ ᱦᱮᱸ ᱟᱸᱡᱚᱢ ᱧᱟᱢᱼᱮ ᱤᱧ
ᱛᱟᱯᱚᱨ ᱱᱟᱯᱟᱭ ᱵᱟᱲᱟ ᱜᱮᱭᱟ ᱛᱚ ᱵᱟᱝ ᱦᱮᱸ
ᱦᱳᱭ ᱦᱳᱭ ᱱᱟᱯᱟᱭ ᱵᱟᱲᱟ ᱜᱮ ᱱᱟᱯᱟᱭ ᱵᱟᱲ ᱟᱹᱵᱤᱱ ᱟᱯᱮ ᱠᱚ ᱱᱟᱯᱼᱼ ᱱᱟᱯᱟᱭ ᱜᱮ ᱢᱮᱱᱟᱜ ᱯᱮᱭᱟ?
ᱦᱮᱸ ᱟᱞᱮ ᱠᱚ ᱱᱟᱯᱟᱭ ᱜᱮᱭᱟᱞᱮ
ᱚ ᱟᱪᱪᱷᱟ ᱟᱪᱪᱷᱟ ᱟᱫᱚ ᱪᱮᱫ ᱠᱚᱯᱮ ᱪᱤᱠᱟᱹ ᱵᱟᱲᱟᱭᱮᱜ-ᱟ? ᱱᱤᱭᱟᱹ ᱥᱚᱢᱚᱭ ᱢᱟ ᱫᱟᱜ ᱫᱤᱱ
ᱦᱮᱸ ᱱᱤᱭᱟᱹ ᱥᱩᱢᱚᱭ ᱢᱟ ᱫᱟᱜ ᱫᱤᱱ ᱠᱟᱹᱢᱤ ᱵᱟᱲᱟ ᱵᱚᱞᱛᱮ ᱜᱮᱞᱮ ᱮᱠᱷᱚᱱ ᱫᱚ ᱟᱞᱮ ᱫᱚ ᱟᱹᱣᱨᱤ ᱞᱮ ᱨᱚᱦᱚᱭᱟ ᱦᱮᱜᱮᱸᱛᱚ ᱫᱟᱜ ᱮᱫᱟ ᱾ ᱛᱟᱦᱞᱮ ᱨᱚᱦᱚᱭ ᱠᱚᱫᱚ ᱟᱣᱨᱤ ᱞᱮ ᱟᱨᱟᱢᱵᱚᱭᱟ
ᱚ
ᱟᱯᱮ ᱫᱚᱯᱮ ᱨᱚᱦᱚᱭ ᱜᱮ ᱨᱚᱦᱚᱭᱮᱫ ᱜᱮᱭᱟ ᱥᱮ ᱪᱮᱫ ᱟᱯᱮ ᱥᱮᱫ ᱫᱚ?
ᱵᱟᱝᱟ ᱟᱞᱮ ᱦᱚᱸ ᱟᱯᱮ ᱞᱮᱠᱟᱜᱮ ᱢᱟᱱᱮ ᱦᱮᱸ ᱤᱭᱛᱚ ᱱᱤᱛᱭᱟ ᱯᱩᱭᱞᱩ ᱢᱟ ᱵᱟᱭ ᱫᱟᱜ ᱵᱟᱲᱟᱭᱮᱫ ᱛᱟᱦᱮᱫ-ᱟ ᱮᱭ ᱱᱮᱛᱟᱨ ᱱᱮᱛᱟᱨ ᱜᱮᱭ ᱫᱟᱜ ᱟᱫᱚ ᱟᱵᱚ ᱢᱟ ᱱᱤᱭᱟᱹ ᱥᱚᱢᱚᱭ ᱢᱟ ᱫᱟᱜ ᱵᱷᱚᱨᱥᱟ ᱜᱮ ᱫᱟᱜ ᱛᱤᱨᱮ ᱦᱤᱡᱩᱜ ᱠᱟᱱᱟ ᱾ ᱛᱟᱨᱯᱚᱨᱮ ᱟᱵᱚ ᱨᱚᱦᱚᱭ ᱵᱚᱱ ᱟᱨᱟᱢᱵᱚᱭᱟ ᱟᱫᱚ ᱚᱱᱟᱜᱮ ᱫᱟᱜ ᱵᱟᱲᱟ ᱱᱤᱛᱚᱜ ᱫᱚ ᱛᱚᱲᱟ ᱠᱚᱞᱮ ᱜᱤᱰᱤ ᱠᱟᱜ-ᱟ
ᱚ ᱱᱮᱛᱟᱨ ᱛᱚᱞᱟ ᱠᱚᱯᱮ ᱜᱤᱲᱤᱭᱮᱫᱟ ᱾
ᱦᱚᱭ ᱦᱤᱞᱤ ᱢᱤᱫ ᱥᱚᱯᱛᱟ ᱜᱟᱱ ᱦᱩᱭᱮᱱᱟ ᱟᱨᱠᱤ ᱤ ᱢᱤᱫ ᱥᱚᱯᱛᱟ ᱜᱮ ᱦᱩᱭ ᱮᱱᱟ ᱟᱨᱠᱤ
ᱚ ᱚ ᱚ ᱟᱫᱚ ᱠᱤᱪᱷᱩ ᱨᱮᱦᱚ ᱡᱟᱹᱱᱤᱡ ᱦᱟᱨᱟ ᱜᱚᱜ ᱠᱟᱱᱟ ᱱᱤᱥᱪᱚᱭ ᱾
ᱦᱤᱜ ᱤ ᱦᱤᱜ ᱤ ᱠᱤᱪᱷᱩ ᱢᱟᱱᱮ ᱠᱟᱹᱴᱤᱡ ᱠᱟᱹᱴᱤᱡ ᱦᱟᱨᱟ ᱟᱠᱟᱱᱟ ᱟᱨᱠᱤ ᱟᱨᱚ ᱯᱚᱱᱨᱚ ᱠᱩᱲᱤ ᱫᱤᱱ ᱠᱷᱟᱱᱜᱮ ᱦᱟᱨᱟ ᱩᱛᱟᱹᱨᱚᱜ-ᱟ ᱦᱟᱸᱜ
ᱚᱸ ᱛᱟᱦᱚᱞᱮ ᱠᱟᱹᱢᱤ ᱠᱟᱡ ᱠᱚᱫᱚ ᱵᱟᱱᱩᱜ ᱠᱟᱫᱟ
ᱦᱮᱸ
ᱞᱟᱹᱭᱫᱟᱞᱤᱧ ᱠᱮᱢᱤᱠᱟᱡᱽ ᱠᱚᱫᱚ ᱱᱤᱛᱚᱜ ᱫᱚ ᱵᱟᱹᱱᱩᱜ ᱠᱟᱫᱟᱹ
ᱵᱟᱝᱟ ᱥᱮᱨᱚᱠᱚᱢ ᱢᱟ ᱠᱟᱹᱢᱤ ᱠᱟᱡᱽ ᱠᱚᱢᱟ ᱵᱟᱹᱱᱩᱜ ᱟᱹᱱᱤᱡ ᱫᱟᱜ ᱜᱮ ᱫᱟᱜ ᱵᱟᱲᱟᱭᱮᱜᱟᱭ ᱾ ᱟᱨ ᱢᱟᱲᱟᱝ ᱠᱟᱱ ᱥᱮᱨᱢᱟ ᱵᱟᱫᱟᱢ ᱠᱚᱞᱮ ᱪᱟᱥ ᱞᱮᱜ-ᱟ ᱚᱱᱟᱜᱮ ᱵᱟᱫᱟᱢ ᱠᱚ ᱵᱷᱟᱡᱟ ᱦᱟᱛᱮ ᱚᱲᱟᱜ ᱨᱮ ᱫᱩᱲᱩᱵ ᱟᱛᱮᱫ ᱡᱚᱢ ᱞᱮᱜᱟᱜ ᱠᱟᱱᱟ ᱞᱮ
ᱚ ᱦᱮᱸ ᱱᱮᱛᱚᱜ ᱫᱚᱛᱚ ᱡᱟᱹᱯᱩᱫ ᱫᱟᱭᱛᱚ ᱟᱫᱚ ᱵᱟᱫᱟᱢ ᱵᱷᱟᱡᱟ ᱫᱚ ᱵᱷᱟᱜᱤ ᱜᱮ ᱥᱤᱵᱤᱞ ᱠᱟᱱᱟ ᱡᱟᱹᱯᱩᱫ ᱨᱮ
ᱟᱯᱮ ᱚᱱᱛᱮ ᱫᱚ ᱪᱮᱫ ᱠᱚᱯᱮ ᱪᱟᱥᱥᱟᱹ? ᱟᱯᱮ ᱚᱱᱛᱮ ᱫᱚ ᱪᱮᱫ ᱠᱚᱯᱮ ᱪᱟᱥᱥᱟᱹ?
ᱚ ᱟᱞᱮ ᱱᱚᱛᱮ ᱫᱚ ᱪᱟᱥ ᱵᱚᱞᱛᱮ ᱜᱮᱞᱮ ᱦᱮᱱᱟ ᱥᱚᱵᱽᱡᱤ ᱠᱚ ᱪᱟᱥ ᱠᱚ ᱦᱳᱭᱳᱜ-ᱟ ᱤᱱᱟᱹ ᱜᱮ ᱫᱚ ᱮᱴᱟᱜ ᱫᱤᱥᱚᱢ ᱡᱟᱸᱦᱟᱱ ᱠᱤᱪᱷᱩ ᱫᱚ ᱵᱟᱝ -ᱟ ᱤᱭᱟᱹ ᱠᱚ ᱦᱩᱭᱩᱜ ᱜᱮᱭᱟ ᱡᱚᱞᱰᱨᱟᱴ ᱠᱚ ᱨᱟᱦᱮᱲ ᱠᱚ
ᱚ ᱟᱪᱪᱷᱟ ᱟᱪᱪᱷᱟ ᱥᱤᱠᱤᱱᱤᱡᱟᱹ ᱛᱚᱵᱮ ᱦᱩᱲᱩ ᱫᱚ ᱛᱤᱱᱟᱹᱜ ᱫᱷᱟᱣ ᱯᱮ ᱨᱚᱦᱚᱭᱟ ᱵᱟᱨ ᱫᱷᱟᱣ
ᱦᱮᱸ ᱦᱩᱲᱩ ᱵᱟᱨ ᱫᱷᱟᱣ ᱞᱮ ᱨᱚᱦᱚᱭᱟᱹ ᱵᱚᱨᱥ ᱟᱞᱮ ᱨᱚᱦᱚᱭᱟ ᱱᱤᱭᱟᱹ ᱟᱨ ᱫᱷᱚᱨᱚᱱ ᱨᱮᱞᱮ ᱨᱚᱦᱚᱭᱟ
ᱟᱪᱷᱟ ᱟᱪᱷᱟ ᱟᱪᱷᱟ ᱾ ᱦᱚᱭ ᱟᱞᱮ ᱦᱚᱸ ᱵᱟᱨ ᱦᱮᱸ
ᱟᱯᱮ ᱥᱮᱫ ᱦᱚᱸ ᱚᱱᱠᱟ ᱜᱮ ᱨᱚᱦᱚᱭ ᱦᱩᱭᱩᱜᱼᱟ ᱫᱷᱚᱨᱚᱱ ᱵᱚᱨᱥᱟ ᱵᱟᱨ ᱫᱷᱟᱣ
ᱦᱚᱭ ᱦᱚᱭ ᱟᱞᱮ ᱟᱞᱮ ᱦᱚᱸ ᱵᱚᱨᱥᱚ ᱨᱮᱫᱚ ᱵᱟᱨ ᱫᱷᱟᱣ ᱥᱮᱨᱢᱟ ᱨᱮ ᱵᱟᱨ ᱫᱷᱟᱣ ᱜᱮᱞᱮ ᱨᱚᱦᱚᱭᱟ ᱦᱮᱭ ᱱᱤᱭᱟᱹ ᱱᱤᱭᱟᱹ ᱫᱟᱜ ᱥᱚᱢᱚᱭ ᱢᱤᱫ ᱫᱷᱟᱣ ᱟᱨ ᱚᱱᱮ ᱥᱤᱛᱩᱝ ᱫᱤᱱ ᱢᱤᱫ ᱫᱷᱟ
ᱦᱤᱸ
ᱟᱫᱚ ᱥᱤᱛᱩᱝ ᱫᱤᱱ ᱫᱚ ᱟᱞᱮ ᱥᱩᱨ ᱠᱚᱨᱮ ᱫᱚ ᱱᱟᱹᱭ ᱠᱚᱦᱚᱸ ᱢᱮᱱᱟᱜ ᱟᱨ ᱤᱭᱟᱹ ᱢᱟᱱᱮ ᱚᱱᱟ ᱢᱮᱥᱤᱱ ᱠᱚᱦᱚᱸ ᱢᱮᱱᱟᱜ-ᱟ ᱢᱤᱥᱤᱱ ᱛᱮ ᱫᱟᱜ ᱤᱭᱤᱭᱟᱛᱮᱫ ᱫᱟᱜ ᱩᱲᱩ ᱜᱟᱛᱮᱫ ᱦᱚᱭ ᱥᱤᱭᱟᱞᱮ ᱢᱟᱱᱮ ᱨᱚᱦᱚᱭᱟᱞᱮ ᱟᱨ
ᱦᱮᱸ
ᱱᱤᱭᱟᱹ ᱫᱟᱜ ᱫᱤᱱ ᱨᱮᱢᱟ ᱫᱟᱜ ᱨᱮᱜᱮ ᱡᱷᱚᱛᱚ ᱦᱚᱲᱜᱮ ᱱᱤᱭᱟᱹ ᱫᱟᱜ ᱫᱤᱱ ᱨᱮᱜᱮ ᱛᱷᱚ ᱥᱟᱹᱭᱡᱮ ᱪᱟᱥᱟ ᱚᱱᱟ ᱥᱟᱨ ᱟᱨ ᱮᱢᱱᱤ ᱚᱱᱟ ᱤᱡᱟᱹ ᱚᱲᱟᱜ ᱨᱮᱜᱮ ᱡᱟ ᱟᱱᱟᱡ ᱯᱟᱹᱛᱤ ᱠᱚᱫᱚ ᱚᱲᱟᱜ ᱨᱮᱜᱮ ᱚᱱᱟ ᱢᱟᱨᱥᱤ ᱠᱷᱟᱰᱟ ᱠᱩᱸᱫᱽᱨᱤ ᱚᱱᱟ ᱠᱚᱢᱟ ᱡᱷᱚᱛᱚ ᱡᱷᱚᱛᱚ ᱦᱚᱲ ᱜᱮ ᱚᱲᱟᱜ ᱚᱲᱟᱜ ᱠᱚᱨᱮ ᱜᱮᱠᱚ ᱤᱡᱟᱹᱭᱟ ᱨᱚᱦᱚᱭ ᱠᱟᱜᱼᱟ ᱚᱲᱟᱜ ᱨᱮ ᱡᱚᱢ ᱵᱟᱠᱷᱨᱟ
ᱛᱟᱦᱚᱞᱮ ᱵᱷᱟᱹᱜᱤ ᱜᱮ ᱫᱟᱜ ᱵᱟᱲᱟ ᱠᱮᱜ ᱜᱮᱭᱟ ᱟᱯᱮ ᱥᱮᱫ ᱫᱚ
ᱦᱚᱸ ᱢᱟᱱᱮ ᱮᱭ ᱵᱟᱨ ᱫᱤᱱ ᱫᱷᱚᱨᱮ ᱵᱷᱟᱜᱤ ᱜᱮ ᱫᱟᱜ ᱤᱭᱟᱭ ᱢᱟᱱᱮ
ᱛᱟᱞᱟ ᱟᱹᱭᱩᱵ ᱦᱚᱞᱟ ᱟᱨ ᱚᱱᱟ ᱢᱟᱲᱟᱝ ᱫᱤᱱ ᱠᱷᱚᱱ ᱚᱱᱟ ᱛᱞᱟ ᱟᱹᱭᱩᱵ ᱠᱷᱚᱱ ᱜᱮ ᱫᱟᱜ ᱟᱨᱟᱢᱵᱷᱚ ᱠᱟᱱᱟ ᱛᱮᱦᱮᱧ ᱦᱚᱸ ᱮᱭ ᱱᱤᱭᱟᱹᱥ ᱦᱮᱸ
ᱢᱟᱱᱮ ᱮᱠᱤ ᱨᱚᱠᱚᱢᱮ ᱫᱟᱜ ᱤᱫᱤᱭ ᱫᱟᱭ ᱥᱮ ᱚᱱᱠᱟ ᱛᱷᱟᱢᱟᱣ ᱛᱷᱟᱢᱟᱟᱣ ᱛᱮ
ᱦᱳᱭ ᱛᱷᱟᱢᱟᱣ ᱛᱷᱟᱢᱟᱣ ᱫᱚ ᱵᱟᱝᱟ ᱮᱠᱤ ᱨᱚᱠᱚᱢ ᱜᱮ ᱫᱟᱜᱟᱭ ᱟᱫᱚ ᱚᱱᱟ ᱮᱠᱤ ᱨᱚᱠᱚᱢ ᱜᱮ ᱫᱟᱜᱟᱭ ᱟᱫᱚ ᱱᱤᱭᱟᱹ ᱦᱮᱸ ᱱᱤᱭᱟᱹ ᱛᱟᱨᱟᱥᱤᱧ ᱥᱚᱢᱚᱭ ᱟᱫᱚ ᱠᱟᱹᱴᱤᱡ ᱫᱟᱜ ᱡᱟᱹᱲᱤ ᱧᱚᱜᱟᱭ ᱟᱨ ᱪᱮᱫ
ᱚᱻ ᱚᱻ
ᱟᱹᱥᱩᱲ ᱧᱚᱜᱚᱜᱼᱟ ᱟᱨ ᱪᱮ ᱟᱫᱚ ᱟᱵᱟᱨ ᱟᱹᱭᱩᱵ ᱠᱷᱚᱱ ᱛᱟᱞᱟ ᱟᱭᱩᱵ ᱠᱷᱚᱱ ᱟᱵᱟᱨ ᱟᱨᱟᱢᱵᱷᱚ ᱟ ᱟᱵᱟᱨ ᱮᱹᱭ ᱛᱟᱨᱟᱥᱤᱧ ᱠᱤ ᱱᱤᱭᱟᱹ ᱡᱮ ᱫᱚᱥ ᱴᱟ ᱥᱮᱫ ᱥᱮᱛᱟᱜ ᱥᱮᱫ ᱠᱟᱹᱴᱤᱡ ᱟᱹᱥᱩᱲᱚᱜᱼᱟ ᱫᱟᱜ ᱟᱵᱟᱨ ᱟᱹᱭᱩᱵ ᱠᱷᱚᱱ ᱟᱨᱚᱵᱚᱜᱼᱟ ᱦᱮᱸ ᱱᱤᱝᱠᱟᱹ ᱟᱨ ᱪᱮᱫ ᱫᱟᱜᱮ ᱟᱫᱚ ᱱᱤᱭᱟᱹ ᱥᱚᱢᱚᱭ ᱜᱚᱸᱜᱷᱟ ᱴᱚᱝᱜᱷᱟ ᱜᱚᱹᱜᱷᱟ ᱠᱚ ᱦᱟᱹᱠᱩ ᱠᱚ ᱡᱚᱢ ᱡᱚᱝᱟᱜ ᱠᱟᱱᱟᱞᱮ ᱟᱨ ᱪᱮᱫ
ᱚᱻ ᱦᱮᱸ ᱛᱚ ᱛᱟᱦᱞᱮ ᱠᱷᱟᱱ ᱟᱯᱮ ᱥᱮᱫ ᱡᱟᱦᱟᱸ ᱵᱟᱸᱫ ᱠᱚ ᱢᱮᱱᱟᱜ ᱟᱛᱮ ᱡᱟᱹᱱᱤᱡ ᱢᱟᱨᱟᱝ ᱢᱟᱨᱟᱝ ᱥᱮ ᱵᱟᱹᱱᱩᱜᱼᱟ
ᱵᱟᱝᱟ ᱵᱟᱸᱫ ᱠᱚᱫᱚ ᱤᱱᱠᱟᱹ ᱫᱚ ᱵᱟᱹᱱᱩᱜ ᱟᱹᱱᱤᱡ
ᱚ ᱛᱟᱦᱞᱮ ᱤᱱᱟᱹ ᱜᱟᱰᱟ ᱡᱟᱦᱟᱱᱟᱜ ᱤᱱᱟᱹ ᱠᱚᱨᱮ ᱜᱮ ᱦᱟᱹᱠᱩ ᱠᱚᱫᱚ ᱯᱮ ᱥᱟᱵ ᱠᱚᱣᱟ ᱥᱮ
ᱦᱳᱭ ᱜᱟᱰᱟ ᱱᱟᱹᱭ ᱟᱨ ᱚᱱᱟ ᱵᱟᱹᱫ ᱠᱚᱨᱮ ᱚᱱᱟ ᱜᱟᱰᱟ ᱠᱚ ᱢᱮᱱᱟᱜ-ᱟ ᱛᱚ ᱥᱩᱨ ᱨᱮ ᱟᱫᱚ ᱜᱟᱰᱟ ᱠᱷᱚᱱ ᱦᱟᱹᱠᱩ ᱠᱚᱠᱚ ᱨᱟᱠᱟᱵ-ᱟ ᱟᱫᱚ ᱚᱱᱟ ᱵᱟᱹᱫ ᱠᱚᱨᱮ ᱜᱮ ᱯᱟᱴᱟ ᱠᱚᱞᱮ ᱚᱰᱟ ᱠᱟᱜᱼᱟ
ᱚ ᱚ ᱚ ᱢᱟᱱᱮ ᱵᱚᱲᱚ ᱦᱟᱹᱠᱩ ᱥᱮ ᱩᱱᱠᱩ ᱪᱷᱳᱴᱚ ᱪᱷᱳᱴᱚ ᱦᱟᱹᱠᱩ
ᱵᱟᱝᱟ ᱦᱚᱯᱚᱱ ᱦᱚᱯᱚᱱ ᱟᱨ ᱩᱝᱠᱩ ᱤᱭᱟᱹ ᱠᱚ ᱠᱳᱭ ᱦᱟᱹᱠᱩ ᱠᱳᱭ ᱫᱚ ᱥᱟᱱᱛᱟᱲ ᱛᱮᱫᱚ ᱪᱤ ᱪᱤᱞᱤ ᱵᱚᱱ ᱞᱟᱹᱭᱟ ᱠᱚᱣᱟ ᱤᱧ ᱦᱚᱧ ᱦᱤᱲᱤᱧ ᱠᱮᱜᱼᱟ
ᱚᱻ
ᱠᱳᱭ ᱦᱟᱹᱠᱩ ᱵᱤᱱ ᱴᱷᱤᱠᱟᱹ ᱠᱚᱣᱟ
ᱠᱳᱭ ᱦᱟᱹᱠᱩ, ᱦᱮᱸ ᱠᱳᱭ ᱦᱟᱹᱠᱩ ᱫᱚ ᱵᱟᱹᱞᱤᱧ ᱴᱷᱤᱠᱟᱹ ᱠᱚᱣᱟ ᱢᱮᱱ ᱠᱷᱟᱱ ᱠᱳᱭ ᱡᱟᱦᱟᱸᱭ ᱠᱚ ᱞᱟᱹᱭᱟ ᱩᱱᱠᱩ ᱫᱚᱞᱤᱧ ᱴᱷᱤᱠᱟᱹ ᱠᱚᱣᱟ
ᱦᱳᱭ ᱦᱳᱭ ᱦᱳᱭ ᱚᱸ ᱚᱱᱟ ᱜᱮᱞᱤᱧ ᱞᱟᱹᱭ ᱦᱚᱪᱚᱭᱮᱜᱼᱟ
ᱚᱻ ᱚᱻ
ᱪᱤᱞᱤ ᱠᱚ ᱞᱟᱹᱭᱟ ᱠᱚᱣᱟ ᱩᱱᱠᱩ ᱫᱚ ᱥᱟᱱᱛᱟᱲ ᱛᱮ ᱱᱤᱛᱚᱜ ᱵᱟᱹᱧ ᱩᱭᱦᱟᱹᱨᱮᱜᱼᱟ
ᱟᱹᱞᱤᱧ ᱫᱚ ᱚᱱᱟ ᱫᱚ ᱵᱟᱹᱞᱤᱧ ᱵᱟᱲᱟᱭ ᱟᱞᱤᱧ ᱫᱚ ᱚᱱᱟ ᱫᱚ ᱵᱟᱹᱞᱤᱧ ᱚᱱᱠᱟ ᱠᱳᱭ ᱜᱮᱠᱚ ᱞᱟᱹᱭ ᱠᱚᱣᱟ ᱟᱫᱚ ᱪᱮᱞᱮ ᱪᱚᱠᱚ ᱞᱟᱹᱭ ᱠᱚᱣᱟ ᱠᱤ ᱡᱟᱱᱤ
ᱦᱳᱭ ᱦᱳᱭ ᱟᱫᱚ ᱤᱡᱟᱹ ᱦᱳᱭ ᱤᱧ ᱦᱚᱸ ᱵᱟᱹᱧ ᱩᱭᱦᱟᱹᱨᱮᱜᱼᱟ ᱥᱟᱱᱛᱟᱲ ᱛᱮᱫᱚ ᱦᱳᱭ ᱩᱱᱠᱩ ᱩᱱ ᱩᱱᱠᱩ ᱦᱚᱸ ᱢᱟᱱᱮ ᱵᱟᱹᱫ ᱠᱚᱨᱮ ᱠᱚ ᱨᱟᱠᱟᱵᱚᱜᱼᱟ ᱛᱚ ᱟᱨᱮ ᱠᱚᱨᱮ ᱵᱟᱹᱫ ᱧᱮᱞ ᱠᱚ ᱪᱟᱞᱟᱣ ᱞᱮᱱ ᱠᱷᱟᱱ ᱚᱱᱟ ᱟᱲᱮ ᱠᱚᱨᱮ ᱨᱟᱠᱟᱵ ᱟᱹᱜᱩ ᱠᱚᱣᱟ ᱞᱮ ᱩᱱᱠᱩ ᱦᱚᱸ ᱧᱟᱢᱚᱜ ᱠᱟᱱ ᱜᱮᱭᱟ ᱠᱚ
ᱦᱮᱸ ᱦᱮᱸ ᱟᱫᱚ ᱜᱟᱰᱟ ᱨᱮᱱᱟᱜ ᱫᱟᱜ ᱡᱩᱫᱤ ᱵᱟᱹᱫᱽ ᱥᱮᱡ ᱪᱟᱞᱟᱜᱼᱟ ᱛᱟᱦᱚᱞᱮ ᱦᱟᱹᱠᱩ ᱫᱚᱠᱚ ᱥᱮᱱᱚᱜ ᱜᱮᱭᱟ ᱥᱮ ᱛᱟᱦᱞᱮ ᱚᱱᱟ ᱠᱚᱨᱮ ᱠᱚ ᱧᱟᱢᱚᱜ ᱜᱮᱭᱟ ᱠᱚ
ᱦᱳᱭ ᱦᱳᱭ ᱟᱫᱚ ᱟᱯᱮ ᱚᱱᱛᱮ ᱫᱚ ᱵᱤᱨ ᱠᱚ ᱢᱮᱱᱟᱜᱼᱟ
ᱟᱞᱮ ᱱᱚᱛᱮ ᱫᱚ ᱥᱟᱨᱡᱚᱢ ᱵᱤᱨ ᱫᱚ ᱵᱟᱹᱱᱩᱜᱼᱟ ᱠᱤᱱᱛᱩ ᱚᱱᱟ ᱤᱭᱟᱹ ᱵᱤᱨ ᱦᱮᱱᱟᱜ ᱪᱮᱫ ᱠᱚ ᱞᱟᱹᱮᱭᱟ ᱟᱠᱟᱥᱢᱚᱱᱤ ᱵᱤᱨ
ᱚ ᱟᱠᱟᱥᱢᱚᱱᱤ ᱵᱟ ᱦᱳᱭ ᱦᱳᱭ ᱚᱱᱟᱜᱮ ᱱᱤᱭᱟᱹ ᱥᱚᱢᱚᱭ
ᱩᱫ ᱯᱷᱩᱴᱠᱟᱹ ᱞᱤᱧ ᱞᱟᱹᱭᱫᱟ ᱛᱟᱞᱦᱮ ᱫᱚᱢᱮ ᱡᱟᱹᱱᱤᱡ ᱢᱚᱱᱚᱜ ᱠᱟᱱᱟ ᱚᱱᱟ ᱠᱚᱨᱮᱫ
ᱦᱳᱭ ᱦᱳᱭ ᱦᱳᱭ ᱟᱨ ᱯᱩᱴᱠᱟᱹ ᱟᱹᱞᱤᱧ ᱧᱮᱞᱮᱫ ᱠᱚ ᱛᱟᱸᱦᱮᱱᱟᱧ ᱛᱚ ᱚᱲᱟᱜ ᱨᱮ ᱫᱤᱫᱤ ᱛᱟᱠᱚ ᱠᱚ ᱢᱟᱹᱭ ᱛᱟᱠᱚ ᱠᱚ ᱯᱩᱴᱠᱟᱹ ᱛᱩᱫ ᱠᱚ ᱪᱟᱞᱟᱣ ᱠᱟᱱᱟ ᱟᱨ ᱪᱮᱫ ᱯᱷᱩᱴᱠᱟᱹ ᱛᱟᱲᱟ ᱩᱝᱠᱩ ᱢᱟ ᱚᱛ ᱨᱮ ᱧᱟᱢᱚᱜ-ᱟ ᱠᱚ
ᱦᱮᱸ ᱛᱟᱦᱞᱮ ᱢᱟᱱᱮ ᱟᱹᱜᱩ ᱠᱟᱫ ᱠᱚᱣᱟ ᱠᱚ ᱥᱮ ᱟᱹᱣᱨᱤ ᱞᱟᱹᱭ ᱫᱟᱞᱤᱧ ᱢᱟᱱᱮ ᱟᱹᱜᱩ ᱠᱮᱫ ᱠᱚᱣᱟ ᱠᱚ ᱚᱲᱟᱜ ᱥᱮ ᱥᱮ ᱟᱹᱨᱤ ᱠᱚ ᱟᱹᱜᱩᱣᱟ
ᱦᱳᱭ ᱚᱲᱟᱜ ᱨᱮᱫᱚ ᱟᱹᱜᱩ ᱠᱟᱜ ᱠᱚᱣᱟ ᱠᱚ ᱡᱚᱢ ᱡᱚᱝᱱᱟᱜ ᱠᱟᱱᱟ ᱠᱚ ᱥᱚᱲᱮ ᱠᱚ ᱞᱮᱴᱚ ᱠᱚ ᱟᱫᱚ ᱟᱹᱞᱤᱧ ᱫᱚ ᱵᱟᱦᱨᱮ ᱨᱮᱞᱤᱧ ᱛᱟᱦᱮᱱᱟ ᱛᱚ ᱟᱫᱚᱥ ᱥᱴᱮᱴᱟᱥ ᱠᱚᱨᱮ ᱵᱷᱤᱰᱤᱭᱳ ᱠᱚᱞ ᱠᱚᱨᱮ ᱜᱮ ᱫᱮᱠᱷᱟᱭ ᱤᱧ ᱠᱟᱱᱟ ᱠᱚ
ᱚᱦ
ᱛᱟᱦᱚᱞᱮ ᱸᱫ ᱢᱟᱱᱮ ᱫ ᱡᱟᱦᱟᱸ ᱩᱫ ᱯᱩᱴ ᱠᱚᱵᱮᱱ ᱞᱟᱹᱭ ᱮᱫᱟ ᱛᱟᱦᱮ ᱚᱱᱟ ᱠᱚᱫᱚ ᱵᱮᱱ ᱡᱚᱢ ᱠᱚ ᱢᱟᱱᱮ ᱡᱚᱢ ᱜᱮᱭᱟ ᱥᱮ ᱵᱟᱝ
ᱦᱚᱸ ᱡᱚᱢ ᱜᱮᱭᱟᱞᱤᱧ ᱟᱫᱚ ᱟᱵᱚ ᱥᱟᱱᱛᱟᱲ ᱫᱚ ᱪᱮᱫ ᱫᱚᱵᱚᱱ ᱵᱟᱠ ᱠᱤ ᱫᱚᱦᱚᱭᱟ ᱡᱚᱛᱚ ᱜᱮᱵᱚᱱ ᱡᱚᱢ ᱥᱟᱢᱴᱟᱜ
ᱵᱟᱝ ᱛᱚᱵᱩ ᱥᱮ ᱠᱤᱪᱷᱩ ᱠᱤᱪᱷᱩ ᱦᱚᱲ ᱫᱚ ᱵᱟᱝᱠᱚ ᱡᱚᱢ ᱜᱮᱭᱟ ᱠᱚ ᱥᱟᱱᱛᱟᱲ ᱦᱩᱭ ᱠᱟᱛᱮᱫ ᱨᱮᱦᱚᱸ ᱟᱫᱚ ᱚᱱᱟ ᱛᱮᱞᱤᱧ ᱞᱟᱹᱭ ᱮᱫᱟ
ᱦᱳᱭ ᱦᱳᱭ ᱩᱰᱤ ᱦᱚᱲ ᱤᱡ ᱥᱩᱠᱨᱤ ᱡᱤᱞ ᱦᱚᱸ ᱵᱟᱠᱚ ᱡᱚᱢᱟ ᱟᱫᱚ ᱵᱟᱠᱚ ᱠᱩᱥᱤᱭᱟᱜᱼᱟ ᱟᱵᱟᱨ ᱰᱟᱝᱨᱤ ᱡᱤᱞ ᱠᱚᱦᱚᱸ ᱵᱟᱠᱚ ᱡᱚᱢᱟ ᱟᱞᱮ ᱱᱚᱛᱮ ᱨᱮᱱ ᱥᱟᱱ ᱛᱟᱲ ᱢᱟ ᱡᱷᱚᱛᱚ ᱰᱟᱝᱨᱤ ᱡᱤᱞ ᱥᱩᱠᱨᱤ ᱡᱤᱞ ᱡᱷᱚᱛᱚ ᱡᱚᱢ ᱥᱟᱢᱴᱟᱭ ᱫᱤᱫᱤᱭᱟ
ᱚ ᱦᱮᱸ ᱚᱱᱟ ᱦᱚᱸ ᱢᱤᱫ ᱯᱚᱠᱷᱮ ᱫᱚ ᱵᱷᱟᱜᱮ ᱜᱮᱭᱟ ᱡᱟᱦᱟᱸᱭ ᱡᱚᱢᱟ ᱩᱱᱤ ᱫᱚ ᱠᱳᱱᱳ ᱨᱳᱜᱤᱜᱤᱧ ᱞᱟᱹᱭᱟᱠᱚ ᱵᱟᱝ ᱦᱩᱭᱩᱜᱼᱟ ᱚᱱᱟ ᱦᱚᱸᱯᱩᱠᱷᱼᱟ ᱡᱚᱛᱚ ᱦᱚᱲᱟᱜ ᱫᱚ ᱨᱩᱪᱤ ᱦᱚᱸ ᱵᱟᱝ ᱦᱩᱭᱩᱜᱼᱟ ᱥᱮ
ᱦᱳᱭ ᱦᱳᱭ ᱦᱳᱭ
ᱡᱟᱦᱟᱸ ᱢᱟᱱᱮ ᱪᱷᱳᱴᱳ ᱠᱷᱚᱱᱟᱜ ᱯᱟᱹᱨᱠᱟᱹᱣ ᱠᱟᱱᱟ ᱚᱱᱟᱜᱮ ᱡᱚᱢ ᱫᱟᱲᱮᱭᱟᱜᱼᱟ ᱟᱫᱚ ᱴᱟᱴᱠᱟ ᱷᱚᱴᱟᱛ ᱢᱤᱫᱴᱮᱱ ᱡᱤᱱᱤᱥ ᱫᱚ ᱵᱟᱭ ᱡᱚᱢ ᱫᱟᱲᱮ ᱮᱴᱟᱜ ᱠᱤᱪᱷᱩ ᱫᱚ
ᱦᱩᱸ ᱦᱩᱸ ᱟᱨ ᱤ ᱡ ᱟᱯᱮ ᱚᱱᱫᱮ ᱫᱚ ᱛᱚᱵᱮ ᱫᱟ. ᱭ ᱥᱚᱢᱟᱱ ᱱᱤᱡᱮ ᱜᱮ ᱥᱚᱢᱟᱱ ᱚᱛ ᱜᱮ ᱞᱟᱹᱭᱟᱹᱧ ᱟᱯᱮ ᱚᱱᱛᱮ ᱫᱚ ᱥᱚᱢᱟᱱ ᱚᱛ ᱜᱮ
ᱦᱮᱸ ᱟᱞᱮ ᱥᱮᱫ ᱫᱚ ᱵᱩᱨᱩ ᱵᱩᱨᱩ ᱵᱟᱹᱱᱩᱜᱼᱟ ᱟᱯᱮ ᱥᱮᱫ ᱫᱚ ᱵᱩᱨᱩ ᱠᱚ ᱢᱮᱱᱟᱜ ᱜᱮᱭᱟ ᱥᱮ ᱪᱮᱫ
ᱵᱟᱝ ᱵᱩᱨᱩ ᱠᱚ ᱛᱚ ᱟᱱᱤᱡ
ᱚ
ᱮᱢᱱᱤ ᱚᱱᱟ
ᱦᱮᱸ
ᱠᱟᱹᱴᱤᱡ ᱪᱩᱞᱩᱧ ᱪᱟᱞᱟᱜ ᱪᱟᱞᱟᱜ ᱜᱮᱭᱟ ᱚᱱᱟᱭ ᱡᱷᱟᱹᱞ ᱜᱮᱭᱟ ᱚᱱᱟ ᱡᱷᱟᱲᱜᱨᱟᱢ ᱯᱟᱨᱚᱢᱛᱮ ᱢᱟᱱᱮ ᱜᱷᱟᱴᱥᱤᱞ ᱥᱮᱫ ᱡᱷᱟᱲᱠᱷᱚᱱᱰ
ᱦᱮᱸ
ᱚᱱᱟ ᱦᱚᱸ ᱡᱷᱟᱲᱠᱷᱚᱱᱰ ᱨᱮᱜᱮ ᱯᱟᱲᱟᱜ ᱠᱟᱱᱟ ᱟᱨ ᱪᱮᱫ ᱚᱱᱛᱮ ᱪᱟᱞᱟᱜ ᱦᱩᱭᱩᱜ-ᱟ ᱟᱨ ᱪᱮᱫ ᱢᱟᱱᱮ ᱡᱷᱟᱹᱞ ᱜᱮᱭᱟ ᱟᱨ ᱪᱮᱫ ᱥᱩᱨ ᱠᱚᱨᱮ ᱫᱚ ᱵᱩᱨᱩ ᱠᱚᱫᱚ ᱵᱟᱹᱱᱩᱜ-ᱟ ᱦᱳᱭ ᱦᱳᱭ ᱢᱟᱱᱮ ᱡᱷᱟᱹᱞ ᱜᱮᱭᱟ ᱵᱩᱨᱩ ᱫᱚ
ᱦᱮᱸ ᱦᱮᱸ ᱦᱚᱸ ᱟᱞᱮ ᱱᱚᱛᱮ ᱦᱚᱸ ᱚᱱᱠᱟ ᱞᱟᱹᱭ ᱞᱟᱜ ᱫᱚ ᱟᱞᱮ ᱦᱚᱸ ᱥᱩᱨ ᱨᱮ ᱢᱮᱱᱟᱜ ᱫᱚ ᱢᱮᱱᱟᱜ-ᱟ ᱱᱚᱰᱮ ᱪᱮᱫ ᱠᱚ ᱞᱟ. ᱭᱟ ᱚᱱᱟ ᱪᱮᱫ ᱪᱮᱫ ᱵᱩᱨᱩ ᱨᱮᱱᱟᱜ ᱧᱩᱛᱩᱢ ᱪᱤᱡᱮ ᱵᱩᱨᱩᱢᱟ ᱧᱩᱛᱩᱢ ᱦᱤᱲᱤᱧ ᱠᱮᱫᱟ ᱥᱩᱨ ᱨᱮ ᱢᱮᱱᱟᱜᱼᱟ ᱵᱟᱨᱭᱟ ᱢᱮᱱᱟᱜᱼᱟ ᱢᱤᱫᱴᱮᱱ ᱫᱚ ᱢᱚᱥᱚᱠ ᱯᱟᱦᱟᱲ ᱟᱨ ᱢᱤᱫᱴᱮᱱ ᱫᱚ ᱪᱮᱫ ᱪᱚ ᱠᱚ ᱞᱟᱹᱭᱟ ᱥᱟᱢᱱᱮ ᱜᱮᱭᱟ ᱛᱧ ᱦᱤᱲᱤᱧ ᱫᱟ ᱧᱩᱛᱩᱢ ᱵᱟᱹᱧ ᱤᱱᱟᱹ ᱵᱟᱨᱭᱟ ᱵᱩᱨᱩ ᱢᱮᱱᱟᱜᱼᱟ ᱮᱱᱟᱜ ᱟᱫᱚ ᱥᱮᱱ ᱵᱟᱲᱟ ᱫᱚ ᱛᱮᱢᱚᱱ ᱫᱚ ᱵᱟᱝ ᱦᱩᱭᱩᱜᱼᱟ
ᱟᱪᱪᱷᱟ ᱟᱪᱪᱷᱟ ᱟᱪᱪᱷᱟ
ᱚ ᱱᱤᱝᱠᱟᱹᱱ ᱵᱮᱯᱟᱨ ᱛᱚᱵᱮ
ᱦᱮᱸ ᱛᱟᱦᱚᱞᱮ ᱚᱱᱛᱮ ᱟᱯᱮ ᱚᱱᱛᱮ ᱫᱚ ᱪᱟᱥ ᱠᱚ ᱪᱮᱫ ᱦᱩᱭᱩᱜ ᱜᱮᱭᱟ ᱢᱟᱱᱮ ᱥᱚᱵᱡᱤ ᱠᱚ
ᱪᱟᱥ ᱪᱟᱥ ᱫᱚ ᱟᱞᱮ ᱫᱚ ᱚᱱᱮ ᱦᱩᱲᱩ ᱠᱚᱞᱮ ᱨᱚᱦᱚᱭᱟ ᱟᱨ ᱱᱟᱹᱭ ᱥᱩᱨ ᱨᱮ ᱢᱮᱱᱟᱜ ᱟᱛᱚ
ᱦᱩᱸ
ᱟᱸᱡᱚᱢ ᱧᱟᱢᱮᱭᱟᱜ-ᱟ ᱵᱤᱱ
ᱦᱮᱸ ᱟᱸᱡᱚᱢ ᱮᱱᱟᱢ
ᱱᱟᱹᱭ ᱠᱚ ᱢᱮᱱᱟᱜ-ᱟ ᱛᱚ ᱱᱟᱹᱭ ᱫᱷᱟᱨᱮ ᱨᱮ ᱚᱱᱟ ᱯᱟᱲ ᱠᱚ ᱢᱮᱱᱟᱜ-ᱟ ᱯᱟᱲ ᱫᱷᱟᱨᱮ ᱨᱮ ᱚᱱᱟ ᱟᱱᱟᱡ ᱠᱚᱞᱮ ᱨᱚᱦᱚᱭᱟ ᱟᱱᱟᱡ ᱵᱚᱞᱛᱮ ᱚᱱᱟ ᱚᱱᱟ ᱵᱟᱸᱫᱷᱟ ᱠᱚᱯᱤ ᱯᱷᱩᱞᱠᱯᱤ ᱵᱮᱸᱜᱟᱲ
ᱚ ᱤᱱᱟᱹ ᱫᱚ ᱱᱤᱭᱟᱹ ᱵᱚᱨᱥᱟ ᱫᱚ ᱵᱟᱝ ᱦᱩᱭᱩᱜ-ᱟ ᱤᱱᱟᱹ ᱠᱚᱫᱚ
ᱚᱠᱟ
ᱤᱱᱟᱹ ᱢᱟᱱᱮ ᱠᱚᱯᱤ ᱫᱚ ᱵᱟᱝ ᱦᱩᱭᱩᱜ-ᱟ ᱵᱮᱸᱜᱟᱲ ᱫᱚ ᱦᱩᱭᱩᱜ-ᱟ
ᱵᱟᱝ-ᱟ ᱦᱳᱭ ᱵᱮᱸᱜᱟᱲ ᱵᱮᱸᱜᱟᱲ ᱛᱟᱨᱯᱚᱨ ᱰᱷᱮᱲᱚᱥ ᱚᱱᱟ ᱥᱤᱡᱤᱱ ᱚᱱᱩᱥᱟᱨᱮ ᱟᱨ ᱪᱮᱫ
ᱩᱸᱻᱻ
ᱦᱳᱭ ᱟᱫᱚ ᱥᱩᱨ ᱨᱮᱜᱮ ᱯᱟᱲ ᱢᱮᱱᱟᱜ ᱛᱚ ᱚᱸᱰᱮ ᱫᱚ ᱟᱱᱟᱪ ᱞᱮ ᱨᱚᱦᱚᱭᱟ
ᱚ ᱦᱮᱸᱛᱚ ᱞᱟᱹᱭ ᱫᱟᱞᱤᱧ ᱚᱱᱟ ᱯᱟᱲᱟᱜᱤᱱ ᱞᱟᱹᱭ ᱫᱟ ᱡᱟᱦᱟᱸᱭ ᱜᱮ ᱨᱚᱦᱚᱭ ᱫᱟᱲᱮᱭᱟᱜ ᱠᱷᱟᱱ ᱜᱮ
ᱵᱟᱝᱟ ᱵᱟᱝᱟ ᱚᱸᱰᱮ ᱢᱟᱱᱮ ᱚᱱᱟ ᱯᱟᱲ ᱫᱚ ᱪᱮᱫ ᱞᱮᱠᱟ ᱱᱟᱹᱭ ᱫᱷᱟᱨᱮ ᱨᱮᱱᱟᱜ ᱵᱟᱹᱫᱽ ᱠᱚᱫᱚ ᱯᱟᱲ ᱠᱚ ᱞᱟᱹᱭᱟ ᱦᱳᱭ ᱟᱫᱚ ᱚᱱᱟ ᱫᱷᱟᱨᱮ ᱮ ᱨᱮ ᱡᱟᱦᱟᱸᱭᱟᱜ ᱵᱟᱹᱫ ᱠᱚ ᱢᱮᱱᱟᱜ ᱩᱱᱠᱩ ᱫᱚ ᱨᱚᱦᱚᱭ ᱡᱚᱝᱱᱟᱜ ᱠᱚ ᱥᱚᱵᱡᱤ ᱠᱚ ᱩᱰᱤᱭᱟ ᱜᱩᱲ ᱦᱚᱸᱠᱚ ᱨᱚᱦᱚᱭ ᱜᱮᱭᱟ ᱟᱫᱚ ᱵᱮᱥᱤᱨ ᱵᱷᱟᱜᱽ ᱜᱮ ᱥᱚᱵᱡᱤ ᱠᱚᱠᱚ ᱪᱟᱥᱟ ᱟᱨ ᱪᱮᱫ ᱚᱱᱟ ᱫᱷᱟᱨᱮ ᱠᱚᱫᱚ ᱟᱨ ᱱᱚᱛᱮ ᱟᱞᱮ ᱡᱟᱦᱟᱸ ᱥᱮᱫ
ᱟᱹᱷᱨᱤᱧ ᱞᱟᱹᱜᱤᱫ ᱥᱚᱵᱽᱡᱤ ᱥᱮ ᱚᱲᱟᱜ ᱩᱛᱩ ᱠᱚ ᱡᱚᱢ
ᱦᱳᱭ ᱟᱠᱷᱨᱤᱧ ᱞᱟᱹᱜᱤᱫ ᱜᱮ
ᱚᱻ ᱟᱹᱠᱷᱨᱤᱧ ᱞᱟᱹᱜᱤᱫ ᱚ
ᱦᱳᱭ ᱚᱲᱟᱜ ᱨᱮ ᱞᱟᱹᱜᱤᱫ ᱢᱟ ᱚᱱᱟᱢᱟ ᱟᱵᱚᱣᱟᱜ ᱚᱲᱟᱜ ᱠᱚᱨᱮᱱᱟᱜ ᱵᱟᱲᱜᱮ ᱠᱚᱨᱮ ᱨᱚᱦᱚᱭ ᱜᱮ ᱦᱩᱭᱩᱜ-ᱟ ᱟᱫᱚ ᱪᱮ ᱮ ᱴᱟᱢᱟᱴᱩ ᱮ ᱢᱟᱨᱤᱡ ᱠᱚ ᱛᱟᱨᱯᱚᱨ ᱮᱢᱱᱤ ᱠᱩᱫᱽᱨᱤ ᱯᱚᱴᱚᱞ ᱱᱤᱭᱟᱹ ᱠᱚᱢᱟ ᱛᱟᱦᱮᱱ ᱜᱮᱭᱟ ᱟᱨᱠᱤ ᱯᱚᱴᱚᱞ ᱫᱚ ᱵᱟᱝᱟ ᱠᱩᱸᱫᱽᱨᱤ ᱠᱚ ᱛᱟᱨᱯᱚᱨ ᱚᱱᱟ ᱤᱡᱟᱹ ᱠᱚᱸᱰᱷᱟ
ᱦᱸ
ᱚᱱᱟ ᱠᱚᱢᱟ ᱨᱚᱦᱚᱭ ᱠᱟᱜ ᱜᱮᱭᱟᱵᱚᱱ ᱟᱯᱮ ᱚᱱᱛᱮ ᱫᱚ ᱟᱱᱟᱡ ᱠᱚᱠᱚ ᱪᱟᱥ ᱜᱮᱭᱟ
ᱦᱮᱸ ᱟᱞᱮ ᱱᱚᱛᱮ ᱟᱱᱟᱡᱽ ᱠᱚᱠᱚ ᱪᱟᱥ ᱜᱮᱭᱟ ᱡᱷᱚᱛᱚ ᱠᱤᱪᱷᱩ ᱠᱚ ᱪᱟᱥᱟ ᱡᱮᱢᱚᱱ ᱠᱚᱯᱤ ᱠᱚᱦᱚᱸ ᱠᱚᱸᱰᱷᱟ ᱠᱚ ᱚ ᱟᱹᱞᱩ ᱠᱚ ᱛᱟᱯᱚᱨ ᱵᱤᱞᱟᱹᱛᱤ ᱰᱷᱮᱸᱲᱚᱥ ᱢᱟᱱᱮ ᱥᱚᱵᱽᱡᱤ ᱵᱚᱞᱛᱮ ᱯᱨᱟᱭ ᱡᱷᱚᱛᱚ ᱥᱚᱵᱽᱡᱤ ᱠᱚᱠᱚ ᱪᱟᱥᱟ ᱠᱚᱢ ᱵᱮᱥᱤ ᱟᱨᱠᱤ ᱠᱮᱣ ᱫᱚᱠᱚ ᱟᱹᱷᱨᱤᱧᱟ ᱵᱟᱡᱟᱨ ᱨᱮ ᱟᱨ ᱠᱮᱣ ᱫᱚ ᱚᱲᱟᱜ ᱩᱛᱩ ᱡᱚᱢ ᱞᱟᱹᱜᱤᱫ ᱠᱚ ᱨᱚᱦᱚᱭᱟ ᱚᱝᱠᱟ
ᱟᱪᱪᱷᱟ ᱟᱪᱪᱷᱟ
ᱤᱧ
ᱟᱪᱪᱷᱟ ᱟᱹᱵᱤᱱ ᱵᱟᱝᱻᱟ ᱵᱟᱝᱻᱟ ᱱᱤᱛᱚᱜ ᱫᱚ ᱵᱟᱹᱧ ᱠᱩᱞᱤ ᱵᱮᱱᱟ ᱯᱚᱨᱮ ᱛᱤᱧ ᱠᱩᱞᱤ ᱵᱮᱱᱟ
ᱦᱳᱭ ᱟᱪᱪᱷᱟ ᱟᱪᱪᱷᱟ ᱢᱤᱫᱴᱮᱱ ᱠᱩᱠᱞᱤ ᱛᱟᱦᱮᱸᱱ ᱛᱟᱹᱞᱤᱧᱟ ᱞᱟᱹᱭ ᱫᱟᱞᱤᱧ ᱡᱮ ᱤᱭᱟᱹ ᱚᱱᱟ ᱡᱟᱦᱟᱸ ᱱᱟᱹᱭ ᱵᱮᱱ ᱞᱟᱹᱭ ᱠᱮᱫᱟ ᱚᱱᱟ ᱱᱟᱹᱭ ᱱᱟᱹᱭᱟᱜ ᱧᱩᱛᱩᱢ ᱫᱚ ᱪᱮᱫ ᱠᱟᱱᱟ
ᱥᱩᱵᱚᱨᱱᱚ ᱨᱮᱠᱷᱟ
ᱦᱮᱸ ᱚ ᱟᱪᱪᱷᱟ ᱞᱟᱹᱭᱫᱟᱹᱧ ᱛᱟᱦᱚᱞᱮ ᱵᱤᱭᱟᱹ ᱯᱷᱤᱨᱤ ᱞᱮᱱᱠᱷᱟᱱ ᱟᱨ ᱢᱤᱫ ᱫᱷᱟᱣ ᱠᱚᱞ ᱵᱮᱱ ᱦᱟᱜ
ᱟᱪᱪᱷᱟ ᱟᱪᱪᱷᱟ ᱴᱷᱤᱠ ᱜᱮᱭᱟ ᱴᱷᱤᱠ ᱜᱮᱭᱟ
ᱟᱪᱪᱷᱟ ᱴᱷᱤᱠ